ᱦᱟᱞᱳ,
ᱦᱮᱞᱳ᱾
ᱡᱚᱦᱟᱨ ᱜᱮ ᱜᱚᱢᱠᱮ᱾
ᱦᱮᱸ ᱡᱚᱦᱟᱨ ᱜᱮ᱾ ᱛᱚ ᱜᱚᱝᱠᱮ ᱟᱹᱞᱤᱧᱟᱜ ᱨᱚᱲ ᱟᱸᱡᱚᱢᱚᱜ ᱠᱟᱱᱟ? ᱛᱚ ᱜᱚᱝᱠᱮ ᱪᱮᱫ ᱠᱚᱵᱤᱱ ᱪᱤᱠᱟᱹᱭ ᱫᱟ?
ᱱᱚᱜᱚᱭ ᱪᱟᱥᱵᱟᱥ ᱠᱚᱜᱮ᱾
ᱚ᱾ ᱟᱪᱪᱷᱟ ᱟᱪᱪᱷᱟ ᱛᱚ ᱜᱚᱢᱠᱮ ᱥᱮᱨᱢᱟ ᱫᱟᱜ ᱛᱮᱜᱮ ᱥᱮ ᱥᱮᱞᱳᱢᱮᱞᱳ ᱠᱮᱱᱟᱞ᱾
ᱥᱮᱨᱢᱟ ᱫᱟᱜ ᱛᱮᱜᱤ ᱱᱤᱛᱳᱜ ᱫᱚ ᱫᱚᱢᱮ ᱜᱮ ᱱᱚᱛᱮ ᱫᱚ ᱡᱟᱹᱲᱤᱭᱮᱫᱟᱭ ᱛᱚ᱾ ᱛᱚ ᱥᱮᱨᱢᱟ ᱫᱟᱜ ᱛᱮᱜᱮ ᱪᱟᱥ ᱵᱟᱥ ᱫᱚ᱾
ᱟᱪᱪᱷᱟ ᱟᱪᱪ ᱛᱚ ᱜᱚᱝᱠᱮ ᱱᱚᱣᱟ ᱠᱮᱱᱮᱞ ᱫᱟᱜ ᱠᱚᱯᱮ ᱧᱟᱢ ᱜᱮᱭᱟ ᱠᱮᱱᱮᱞ ᱫᱟᱜ ᱛᱟᱨᱯᱚᱨ ᱱᱚᱣᱟ ᱥᱮᱞᱳ ᱥᱮᱞᱳ ᱚᱱᱛᱮ ᱢᱮᱱᱟᱜᱼᱟ?
ᱵᱟᱝ ᱜᱮ ᱥᱮᱞᱳ ᱫᱚ ᱟᱞᱮ ᱥᱮᱫ ᱵᱟᱹᱪᱩᱜᱼᱟ ᱜᱚᱝᱠᱮ ᱾ ᱥᱮᱨᱢᱟ ᱫᱟᱜ ᱛᱮᱜᱮ ᱟᱨ ᱱᱚᱣᱟ ᱥᱮᱞᱚ ᱠᱚᱫᱚ ᱚᱱᱟ ᱥᱤᱛᱩᱝ ᱫᱤᱱ᱾ ᱠᱚᱨᱮ ᱜᱮ ᱤᱭᱟᱹ ᱦᱩᱭᱩᱜ ᱜᱮᱭᱟ᱾ ᱟᱯᱮ ᱫᱚ ᱛᱤᱱᱟᱹᱜ ᱫᱷᱟᱹᱵᱤᱡ ᱠᱮᱫᱟ ᱯᱮ ᱪᱟᱥᱵᱟᱥ?
ᱟᱞᱮ ᱦᱚᱸ ᱜᱚᱢᱠᱮ ᱱᱚᱜ-ᱚᱭ ᱦᱚᱞᱟ ᱢᱟᱫᱷᱮᱨ ᱫᱟᱜ ᱞᱟᱜᱟᱣᱮᱱ ᱛᱟᱞᱮᱭᱟ ᱟᱫᱚ ᱱᱚᱜᱼᱚᱭ ᱥᱤ ᱵᱟᱲᱟ ᱪᱟᱞᱟᱜ ᱪᱟᱞᱟᱜ ᱠᱟᱱᱟ᱾ ᱨᱚᱦᱚᱭ ᱟᱹᱞᱤᱧ ᱢᱟ ᱱᱚᱣᱟ ᱵᱟᱡᱟᱨ ᱱᱚᱣᱟ ᱢᱮᱥ ᱨᱮ ᱞᱤᱧ ᱛᱟᱦᱮᱱ ᱜᱮᱭᱟ ᱛᱚ ᱯᱷᱳᱱ ᱞᱮᱫᱟᱞᱤᱧ ᱟᱹᱛᱩ ᱫᱤᱥᱚᱢ ᱥᱮᱫ ᱯᱷᱚᱱ ᱦᱩᱭ ᱞᱮᱱᱟ ᱛᱚ ᱨᱚᱦᱚᱭ ᱪᱟᱞᱟᱜ ᱠᱟᱱᱟ ᱟ ᱱᱚᱜᱼᱚᱭ᱾ ᱢᱤᱫ ᱥᱟᱶᱛᱮ ᱫᱟᱜ ᱞᱟᱜᱟᱣ ᱮᱱᱟ ᱛᱚ ᱟᱫᱚ ᱴᱟᱠᱴᱟᱨ ᱵᱟᱝ ᱧᱟᱢᱚᱜ ᱠᱟᱱᱟ ᱟᱫᱚ ᱚᱱᱟᱜᱮ ᱵᱷᱤᱛᱟᱹ ᱠᱚᱠᱚ ᱢᱟᱜ ᱨᱮᱰᱤ ᱠᱟᱜ ᱠᱟᱱᱟ ᱾ ᱟᱨ ᱛᱚᱞᱟ ᱛᱚᱞᱟ ᱠᱚᱢᱟ ᱦᱟᱨᱟ ᱦᱩᱭ ᱟᱠᱟᱱᱟ ᱾
ᱟᱞᱮ ᱦᱚᱸ ᱛᱚᱞᱟ ᱠᱚᱜᱮᱞᱮ ᱤᱭᱟᱹ ᱵᱟᱲᱟ ᱟᱠᱟᱫᱟ ᱫᱚᱥ ᱯᱚᱱᱨᱚ ᱫᱤᱱ ᱦᱩᱭᱩᱜ ᱠᱟᱱᱟ ᱛᱚᱞᱟ ᱞᱮ ᱤᱭᱟᱹ ᱠᱮᱫᱟ ᱱᱤᱛᱚᱜ ᱫᱚ ᱥᱟᱨ ᱠᱚᱞᱮ ᱮᱢ ᱵᱟᱲᱟᱜ ᱠᱟᱱᱟ ᱾ ᱠᱳᱱᱳ ᱟᱹᱨᱤ ᱦᱩᱭᱩᱜᱼᱟ ᱟᱪᱪᱷᱟ ᱜᱚᱝᱠᱮ ᱞᱟᱹᱭ ᱫᱟᱞᱤᱧ ᱡᱮ ᱟᱯᱮ ᱫᱚ ᱪᱮᱫ ᱥᱟᱨ ᱠᱚᱯᱮ ᱮᱢᱟᱜ ᱜᱮᱭᱟ ᱚᱱᱟ ᱛᱚᱞᱟ ᱠᱚᱨᱮ ᱫᱚ?
ᱢᱟᱱᱮ ᱱᱚᱣᱟ ᱦᱩᱲᱩ ᱥᱚᱢᱚᱭ ᱦᱩᱲᱩ ᱨᱚᱦᱚᱭ ᱯᱚᱨᱮ ᱦᱮᱸ ᱥᱮ
ᱦᱳᱲᱩ ᱨᱚᱦᱚᱭ ᱯᱚᱨᱮ ᱫᱚ ᱵᱟᱝ ᱢᱟᱱᱮ ᱱᱚᱣᱟ ᱛᱚᱞᱟ ᱡᱮᱵᱚ ᱜᱤᱰᱤᱭ ᱠᱟᱫᱟ ᱾ ᱱᱚᱣᱟ ᱠᱚ ᱢᱟᱱᱮ ᱪᱮᱫ ᱥᱟᱨ ᱠᱚᱠᱚ ᱮᱢᱟᱜ ᱠᱷᱟᱱ ᱵᱷᱟᱜᱤ ᱦᱩᱭᱩᱜᱼᱟ ᱛᱚᱞᱟ ᱠᱚ?
ᱜᱚᱢᱠᱮ ᱟᱹᱞᱤᱧ ᱫᱚ ᱵᱟᱲᱟᱭ ᱵᱟᱹᱱᱩᱜ ᱛᱟᱹᱞᱤᱧᱟ ᱢᱟᱱᱮ ᱪᱟᱥ ᱱᱚᱣᱟ ᱟᱹᱞᱤᱧ ᱢᱟ ᱦᱳᱥᱴᱮᱞ ᱠᱚᱨᱮ ᱜᱮᱞᱤᱧ ᱛᱟᱦᱮᱸ ᱠᱟᱱᱟ ᱠᱟᱹᱴᱤᱡ ᱠᱷᱚᱱᱟᱜ ᱟᱨ ᱱᱤᱛᱚᱜ ᱦᱚᱸ ᱵᱟᱭᱨᱮ ᱨᱮᱜᱮ ᱛᱚ ᱪᱟᱥ ᱠᱟᱹᱢᱤ ᱫᱚ ᱠᱷᱩᱵ ᱠᱚᱢ ᱾ ᱥᱟᱨ ᱠᱚ ᱨᱮᱱᱟᱜ ᱵᱟᱲᱟᱭ ᱵᱟᱱᱩᱜ ᱛᱟᱞᱤᱧᱟ ᱾
ᱟᱹᱞᱤᱧ ᱦᱚᱸᱛᱚ ᱦᱳᱥᱴᱮᱞ ᱨᱮᱞᱤᱧ ᱛᱟᱦᱮᱱ ᱜᱮᱭᱟ ᱚᱱᱟ ᱠᱷᱟᱹᱛᱤᱨ ᱠᱩᱞᱤᱭᱮᱫ ᱵᱮᱱᱟᱞᱤᱧ ᱯᱚᱨᱮ ᱪᱟᱥᱵᱟᱥ ᱦᱩᱭᱩᱜᱼᱟ ᱛᱚ ᱚᱱᱟ ᱠᱷᱟᱹᱛᱤᱨ ᱜᱮ ᱾
ᱦᱮᱸ ᱜᱚᱢᱠᱮ ᱚᱱᱟ ᱠᱚᱫᱚ ᱥᱮᱬᱟ ᱫᱚᱦᱚ ᱠᱟᱜ ᱦᱩᱭᱩᱜᱼᱟ
ᱦᱮᱸ ᱟᱹᱞᱤᱧ ᱡᱟᱦᱟᱸ ᱛᱤᱱᱟᱹᱜ ᱞᱤᱧ ᱟᱸᱡᱚᱢ ᱠᱟᱫᱟ ᱜᱚᱝᱠᱮ ᱤᱭᱟᱹ ᱥᱟᱨ ᱠᱚᱠᱚ ᱮᱢᱟᱜ ᱜᱮᱭᱟ ᱛᱟᱦᱮᱸ ᱤᱭᱩᱨᱤᱭᱟ ᱥᱮ ᱪᱮᱫ ᱠᱚ ᱧᱟᱢᱚᱜ ᱜᱮ ᱫᱚ ᱾
ᱦᱳᱭ ᱦᱳᱭ ᱟᱹᱞᱤᱧ ᱦᱚᱸᱞᱤᱧ ᱟᱸᱡᱚᱢ ᱠᱟᱫᱟ ᱤᱭᱩᱨᱤᱭᱟ ᱾
ᱦᱳᱭ ᱚᱱᱟ ᱤᱭᱩᱨᱤᱭᱟ ᱠᱚ, ᱚᱱᱟ ᱤᱭᱟᱹ ᱥᱚᱢᱚᱭ ᱫᱚ ᱟᱨᱠᱤ ᱛᱚᱞᱟ ᱡᱚᱠᱷᱚᱱ ᱠᱚ ᱤᱭᱟᱹᱭᱟ ᱛᱚᱠᱷᱚᱱ ᱫᱚ ᱚᱱᱟ ᱤᱭᱩᱨᱤᱭᱟ ᱜᱮᱠᱚ ᱮᱢᱟᱜ ᱜᱮᱭᱟ ᱾
ᱢᱟᱱᱮ ᱦᱩᱲᱩ ᱨᱚᱦᱚᱭ ᱢᱟᱱᱮ ᱚᱱᱮ ᱥᱤ ᱯᱚᱨ ᱢᱟᱱᱮ ᱦᱳᱲᱩ ᱨᱚᱦᱚᱭ ᱞᱟᱦᱟᱨᱮ
ᱦᱮᱸ ᱦᱩᱲᱩ ᱨᱚᱦᱚᱭ ᱞᱟᱦᱟᱨᱮ᱾
ᱦᱮᱸ ᱦᱮᱸ ᱟᱞᱮ ᱦᱚᱸᱞᱮ ᱮᱢᱚᱜ ᱜᱮᱭᱟ ᱚᱱᱟ ᱫᱚ ᱾
ᱟᱨ ᱵᱟᱲᱟᱭ ᱢᱮᱱᱟᱜ ᱛᱟᱵᱤᱱᱟ ᱦᱩᱲᱩ ᱨᱚᱦᱚᱭ ᱥᱚᱢᱚᱭ ᱢᱟᱱᱮ ᱨᱚᱦᱚᱭ ᱠᱟᱛᱮᱜ ᱡᱚᱠᱷᱚᱱ ᱜᱮᱞᱮᱜᱼᱟ ᱦᱳᱲ ᱠᱚ ᱛᱚᱠᱷᱚᱱ ᱫᱚ ᱪᱮᱫ ᱥᱟᱨ ᱠᱚ ᱮᱢᱚᱜ ᱜᱮᱭᱟ ᱚᱱᱟ ᱫᱚ ᱵᱟᱲᱟᱭ ᱢᱮᱱᱟᱜ ᱛᱟᱵᱤᱱᱟ ᱥᱮ ᱵᱟᱝ?
ᱵᱟᱝ ᱵᱟᱝ ᱜᱮᱞᱮ ᱥᱚᱢᱚᱭ ᱦᱚᱸ ᱩᱱ ᱫᱚᱞᱚ ᱜᱚᱝᱠᱮ ᱮᱥᱯᱨᱮᱭᱟᱜ ᱜᱮᱭᱟᱞᱮ ᱦᱟᱱᱮ ᱛᱤᱡᱩ ᱢᱤᱡᱩ ᱠᱚ ᱞᱟᱜᱟᱣ ᱞᱮᱠᱷᱟᱱ ᱟᱨ ᱛᱤᱡᱩ ᱠᱚ ᱞᱟᱜᱟᱜ ᱜᱮᱭᱟ ᱛᱚ ᱟᱨ ᱦᱩᱲᱩ ᱠᱚᱦᱚᱸ ᱵᱟᱝ ᱦᱩᱭᱩᱜᱼᱟ ᱾ ᱛᱚ ᱮᱥᱯᱮᱨᱮ ᱮᱸ ᱮᱥᱯᱮᱨᱮ ᱜᱭᱟᱞᱮ ᱾ ᱨᱟᱱ ᱠᱚᱫᱚ ᱪᱮᱫ ᱨᱟᱱ ᱚᱱᱟ ᱠᱚᱫᱚ ᱵᱟᱹᱞᱤᱧ ᱵᱟᱲᱟᱭᱟ ᱾
ᱚ
ᱮᱥᱯᱨᱮ ᱫᱚᱞᱮ ᱮᱥᱯᱨᱮᱭᱟᱜ ᱜᱮᱭᱟ ᱾
ᱟᱹᱞᱤᱧ ᱦᱚᱸ ᱵᱟᱲᱟᱭ ᱵᱟᱹᱪᱩᱜ ᱛᱟᱹᱞᱤᱧᱟ ᱚᱱᱟ ᱠᱚᱫᱚ᱾
ᱟᱨ ᱛᱮᱦᱮᱧ ᱡᱟᱹᱲᱤ ᱞᱮᱫᱟ ᱥᱮ ᱵᱟᱝ ᱟᱯᱮ ᱥᱮᱜ?
ᱵᱟᱝ ᱜᱚᱝᱠᱮ ᱥᱮᱨᱢᱟ ᱥᱮᱨᱢᱟ ᱡᱟᱹᱲᱤ ᱫᱚ ᱨᱤᱢᱤᱞ ᱫᱚᱧ ᱥᱟᱡᱟᱣ ᱠᱟᱫᱟᱭ ᱟᱫᱚ ᱫᱟᱜ ᱫᱚ ᱵᱟᱹᱱᱩᱜᱼᱟ ᱫᱟᱜᱮᱜ ᱠᱷᱟᱱ ᱫᱚ ᱦᱟᱱᱮ ᱟᱹᱰᱤ ᱠᱟᱹᱴᱤᱡ ᱠᱟᱹᱴᱤᱡ ᱢᱟᱱᱮ ᱚᱱᱟ ᱛᱮᱫᱚ ᱢᱟᱱᱮ ᱵᱟ-ᱵᱟᱵᱤᱱ ᱞᱚᱦᱚᱫᱚᱜᱼᱟ ᱚᱱᱮ ᱚᱝᱠᱟᱱ ᱫᱟᱜ ᱾
ᱚᱸ
ᱟᱨ ᱜᱚᱢᱠᱮ ᱡᱟᱦᱟᱸ ᱱᱚᱣᱟ ᱨᱚᱦᱚᱭ ᱯᱮ ᱨᱚᱦᱚᱭ ᱞᱟᱦᱟᱨᱮ ᱪᱮᱫ ᱛᱮᱯᱮ ᱥᱤ ᱥᱤᱭᱟ ᱱᱟᱦᱮ ᱱᱟᱦᱮᱞ ᱛᱮ ᱥᱮ ᱴᱟᱠᱴᱟᱨ ᱛᱮ?
ᱵᱟᱝ ᱱᱮᱛᱟᱨ ᱫᱚ ᱴᱟᱠᱴᱟᱨ ᱛᱮᱜᱮ ᱠᱚ ᱥᱤ ᱦᱚᱪᱚᱭᱫᱟ ᱡᱷᱚᱛᱚ ᱜᱮᱛᱚ ᱾ ᱱᱟᱦᱮᱞ ᱛᱮᱫᱚ ᱵᱟᱠᱚ ᱥᱤᱭᱫᱟ ᱡᱚᱛᱚ ᱴᱟᱠᱴᱚᱨ ᱛᱮᱜᱮ ᱠᱚ ᱥᱤ ᱪᱚᱭᱫᱟ ᱾
ᱱᱟᱦᱮᱞ ᱫᱚ ᱮᱠᱫᱚᱢ ᱠᱚᱢ ᱪᱟᱵᱟᱣᱠᱟᱫᱟ ᱠᱟᱱᱟ ᱦᱮᱸᱥᱮ᱾
ᱛᱳ ᱱᱟᱦᱮᱞ ᱛᱮ ᱡᱟᱦᱟᱸ ᱟᱵᱚᱱᱟᱜ ᱥᱤ ᱟᱨ ᱴᱟᱠᱴᱟᱨ ᱛᱮ ᱥᱤ ᱚᱸ ᱚᱱᱟ ᱯᱟᱛᱷᱚᱠ ᱠᱚ ᱢᱮᱱᱟᱜᱼᱟ ᱥᱮ ᱵᱟᱝ? ᱜᱚᱢᱠᱮ ᱦᱮᱞᱳ᱾
ᱜᱚᱝᱠᱮ ᱟᱸᱡᱚᱢᱚᱜ ᱠᱟᱱᱟ? ᱦᱮᱞᱳ᱾
ᱜᱳᱝᱠᱮ᱾
ᱦᱮᱸ ᱜᱚᱢᱠᱮ ᱛᱷᱤᱨᱮᱸ ᱯᱷᱤᱨᱮᱱ ᱫᱚᱵᱤᱱ ᱴᱟᱣᱟᱨ ᱰᱤᱥᱴᱟᱵᱮᱱᱜᱼᱟᱭ ᱥᱮ ᱪᱮᱜ?
ᱟᱪᱪᱷᱟ ᱜᱚᱝᱠᱮ ᱟᱹᱞᱤᱧ ᱡᱟᱦᱟᱸ ᱞᱤᱧ ᱢᱮᱱᱮᱫ ᱛᱟᱦᱮᱸᱜ ᱱᱚᱣᱟ ᱱᱟᱦᱮᱞ ᱛᱮ ᱥᱤ ᱟᱨ ᱴᱟᱠᱴᱚᱨ ᱛᱮ ᱥᱤ ᱢᱟ ᱟᱹᱰᱤ ᱯᱟᱨᱛᱷᱚᱠᱚ ᱜᱮᱭᱟ ᱦᱮᱸ ᱥᱮ᱾
ᱦᱮᱸ ᱦᱮᱸ ᱯᱟᱛᱷᱚᱠᱚ ᱢᱟ ᱢᱮᱱᱟᱜ ᱜᱮᱭᱟ᱾
ᱱᱟᱦᱮᱞ ᱱᱟᱦᱮᱞ ᱛᱮᱫᱚ ᱡᱮᱢᱚᱱ ᱢᱟᱱᱮ ᱵᱷᱟᱜᱮ ᱞᱚᱥᱚᱫᱟᱭ ᱟᱨ ᱴᱟᱠᱴᱟᱨ ᱢᱟ ᱦᱚᱜᱼᱚᱭ ᱪᱮᱛᱟᱱ ᱪᱮᱛᱟᱱᱮ ᱥᱤ ᱤᱫᱤᱭᱟᱭ᱾
ᱥᱤ ᱤᱫᱤᱭᱟᱭ ᱦᱮᱸ ᱟ ᱱᱚᱣᱟ ᱫᱚ ᱜᱟᱹᱦᱤᱨ, ᱱᱟᱦᱮᱞ ᱛᱮᱫᱚ ᱜᱟᱹᱦᱤᱨ ᱛᱮ ᱥᱤᱭᱟᱭ ᱛᱚ ᱠᱟᱹᱴᱤᱡ ᱚᱱᱟ ᱠᱷᱟᱹᱛᱤᱨ ᱦᱳᱲᱳ ᱠᱚᱦᱚᱸ ᱵᱷᱟᱜᱤ ᱦᱩᱭᱩᱜ ᱜᱮᱭᱟ᱾
ᱢᱟᱱᱮ ᱨᱚᱦᱚᱭ ᱥᱚᱢᱚᱭ ᱦᱚᱸ ᱥᱩᱵᱤᱫᱟᱜ ᱛᱟᱵᱚᱱᱟ ᱦᱮᱸᱥᱮ᱾ ᱚᱱᱟ ᱥᱤ ᱠᱟᱛᱮᱜ ᱚᱱᱟ ᱢᱤᱫ ᱫᱷᱟᱣ ᱵᱚᱱ ᱟᱲᱜᱚᱢ ᱞᱮᱠᱷᱟᱱ ᱱᱟᱫᱚ ᱯᱩᱨᱟᱹ ᱨᱚᱦᱚᱭ ᱯᱩᱨᱟᱹ ᱦᱮᱸ ᱨᱚᱦᱚᱭ ᱛᱮ ᱯᱩᱨᱟᱹ ᱥᱩᱵᱤᱫᱟᱜᱼᱟ᱾
ᱦᱮᱸ ᱦᱮᱸ
ᱟᱨ ᱴᱟᱠᱴᱟᱨ ᱢᱟ ᱦᱚᱸᱜᱼᱚᱭ ᱪᱮᱛᱟᱱ ᱪᱮᱛᱟᱱ ᱢᱟᱱᱮ ᱵᱤᱥ ᱵᱮᱥᱤ ᱫᱚ ᱦᱮᱸ ᱱᱟᱫᱚ ᱦᱚᱸᱜᱼᱚᱭ ᱱᱟᱦᱮᱞ ᱫᱚ ᱡᱮᱢᱚᱱ ᱰᱮᱨᱤᱜ ᱛᱟᱵᱚᱱᱟᱭ ᱥᱮ ᱟᱹᱰᱤ ᱜᱮ᱾
ᱦᱮᱸ ᱟᱹᱰᱤ ᱢᱟᱱᱮ ᱠᱮᱥ ᱠᱚᱥᱴᱚ ᱢᱮᱱᱟᱜᱼᱟ ᱠᱟᱹᱴᱤᱡ᱾
ᱦᱮᱸ ᱠᱚᱥᱴᱚ ᱢᱮᱱᱟᱜᱼᱟ ᱟᱨ ᱱᱚᱛᱮ ᱰᱟᱝᱨᱤᱭᱟᱜ ᱠᱚᱥᱴᱚ ᱱᱚᱛᱮ ᱟ ᱦᱮᱸ ᱟᱨ ᱰᱮᱨᱤ ᱦᱚᱸ ᱟᱹᱰᱤ ᱜᱮ ᱰᱮᱨ ᱛᱟᱵᱚᱱᱟ ᱚᱱᱟ ᱛᱮᱜᱮ ᱱᱮᱛᱟᱨ ᱫᱚ ᱦᱮᱸ ᱚᱱᱟ ᱛᱮᱜᱮ ᱱᱮᱛᱟᱨ ᱫᱚ ᱦᱚᱸᱜᱼᱚᱭ ᱢᱤᱥᱤᱱ ᱠᱚᱛᱮ ᱜᱮ ᱞᱚᱜᱚᱱ ᱦᱩᱭᱩᱜ ᱢᱟᱨᱪ ᱟᱢ ᱟᱨ ᱡᱟᱦᱟᱸ ᱞᱚᱜᱚᱱ ᱦᱩᱭᱩᱜᱼᱟ ᱚᱱᱟ ᱜᱮ ᱵᱚᱱ ᱪᱮᱥᱴᱟᱭᱟᱵᱚ ᱦᱮᱸ ᱥᱮ᱾ ᱦᱮᱸ ᱜᱚᱢᱠᱮ ᱞᱟᱹᱭᱵᱤᱱ᱾ ᱦᱮᱞᱳ
ᱦᱮᱞᱳ
ᱦᱮᱸ ᱜᱚᱝᱠᱮ ᱛᱷᱤᱨᱚᱜ ᱠᱟᱱᱟᱵᱤᱱ ᱵᱟᱵᱤᱱ ᱨᱚᱲ ᱠᱟᱱᱟ᱾
ᱨᱚᱲ ᱫᱚᱞᱤᱧ ᱨᱚᱲ ᱠᱟᱱᱟ ᱟᱫᱚ ᱴᱟᱣᱟᱨ ᱢᱟᱱᱮ ᱵᱟᱭ ᱧᱟᱢ ᱫᱟ, ᱢᱟᱡᱷᱮ-ᱢᱟᱡᱷᱮ ᱚᱱᱠᱟ ᱠᱟᱴᱟᱜ ᱠᱟᱱᱟ᱾
ᱟᱨ
ᱦᱮᱸᱛᱚᱜ ᱫᱚᱵᱤᱱ ᱟᱸᱡᱚᱢ ᱫᱟ ᱴᱷᱤᱠ,
ᱦᱮᱸ-ᱦᱮᱸ ᱱᱤᱛᱚᱜ ᱫᱚ ᱴᱷᱤᱠ ᱜᱮᱭᱟ᱾
ᱚ ᱟᱨ ᱫᱤᱥᱚᱢ ᱠᱚᱫᱚ ᱚᱠᱟ ᱥᱮᱫᱽ ᱛᱟᱦᱚᱞᱮ᱾
ᱫᱤᱥᱚᱢ ᱠᱚᱫᱚ ᱜᱚᱢᱠᱮ ᱟᱞᱮ ᱫᱚ, ᱵᱤᱨ ᱫᱤᱥᱚᱢ ᱞᱮ ᱧᱩᱨᱩᱜ ᱠᱟᱱᱟ᱾
ᱚ ᱵᱤᱨ ᱫᱤᱥᱚᱢ ᱧᱩᱨᱩᱜ ᱠᱟᱱ ᱛᱟᱯᱮᱭᱟ᱾
ᱦᱮᱸ
ᱚᱠᱟ ᱤᱭᱟᱹ, ᱤᱭᱟᱹ ᱫᱚ ᱚᱠᱟ ᱰᱤᱥᱴᱤᱠ ᱫᱚ ᱧᱩᱨᱩᱜ ᱠᱟᱱᱟ᱾
ᱰᱤᱥᱴᱤᱠ ᱫᱚ ᱜᱚᱢᱠᱮ ᱡᱷᱟᱲᱜᱨᱟᱢ ᱧᱩᱨᱩᱜ ᱠᱟᱱᱟ᱾
ᱚ ᱦᱚ᱾
ᱛᱚ ᱜᱚᱢᱠᱮ ᱦᱚᱜᱼᱚᱭ ᱡᱮ,
ᱦᱮᱸ ᱞᱟᱹᱭ ᱵᱤᱱ᱾
ᱦᱮᱸ ᱞᱟᱹᱭ ᱫᱟᱞᱤᱧ ᱱᱚᱜᱼᱚᱭ ᱡᱮ ᱟᱵᱚ ᱵᱚᱱ ᱪᱟᱥᱼᱵᱟᱥᱟ, ᱪᱟᱥᱼᱵᱟᱥ ᱫᱚ ᱜᱚᱝᱠᱮ ᱦᱚᱸᱜᱼᱚᱭ, ᱡᱮ ᱱᱮᱛᱟᱨ ᱢᱟ ᱱᱚᱜ-ᱚᱭ ᱜᱟᱹᱰᱤ ᱚᱰᱩᱝ ᱟᱠᱟᱱᱟ᱾ ᱨᱚᱦᱟ, ᱨᱚᱦᱚᱭ ᱢᱮᱥᱤᱱ ᱦᱚᱸ ᱚᱰᱚᱝᱚᱜ ᱠᱟᱱ ᱫᱚᱛᱚ ᱚᱱᱛᱮ ᱟ ᱟᱯᱮ ᱚᱱᱛᱮ ᱫᱚ ᱨᱚᱦᱚᱭ ᱛᱮᱜᱮ ᱥᱮ ᱱᱚᱣᱟ ᱛᱤ ᱛᱮᱜᱮ᱾
ᱵᱟᱝ-ᱵᱟᱝ ᱟᱞᱮ ᱱᱚᱛᱮ ᱫᱚ ᱟᱹᱣᱨᱤ ᱤᱭᱟᱹᱜᱼᱟ ᱚᱱᱟ ᱨᱚᱦᱚᱭ ᱢᱮᱥᱤᱱ ᱫᱚ᱾ ᱟᱹᱣᱨᱮ ᱦᱤᱡᱩᱜᱼᱟ ᱱᱚᱛᱮ ᱫᱚ ᱛᱤ ᱛᱮᱜᱮ ᱦᱤᱛᱚᱜ ᱫᱚ ᱠᱟᱹᱢᱤ ᱠᱚ ᱪᱟᱞᱟᱣᱮᱫᱟ ᱛᱚ᱾
ᱛᱟᱦᱚᱞᱮ ᱜᱚᱢᱠᱮ ᱛᱤ ᱛᱮᱫᱚ ᱟᱞᱮ ᱥᱮᱫ ᱦᱚᱸ ᱜᱚᱢ ᱠᱮ ᱱᱚᱣᱟ ᱱᱤᱛᱚᱜ ᱫᱚ ᱛᱤ ᱛᱮᱜᱮ ᱟᱨ ᱜᱟᱹᱰᱤ ᱫᱚ ᱦᱟᱜ ᱟᱹᱣᱨᱤ, ᱟᱹᱣᱨᱤ ᱠᱚ ᱟᱹᱜᱩᱭᱟ ᱱᱚᱣᱟ ᱫᱷᱟᱨᱮ ᱫᱚ᱾
ᱦᱮᱸ-ᱦᱮᱸ᱾
ᱛᱚ ᱜᱚᱝᱠᱮ ᱟᱞᱮᱥᱮᱫ ᱡᱮᱢᱚᱱ ᱟᱞᱮ ᱥᱮᱫ ᱫᱚ ᱨᱚᱦᱚᱭ ᱫᱚ ᱦᱩᱭᱩᱜ ᱠᱟᱱᱟ᱾ ᱱᱚᱜᱚᱭ ᱟᱹᱰᱤ, ᱟᱹᱰᱤᱜᱟᱱ ᱡᱟᱭᱜᱟ ᱠᱚᱨᱮ ᱞᱤᱧ ᱟᱸᱡᱚᱢ ᱟᱠᱟᱫᱟ ᱱᱚᱜᱼᱚᱭ ᱨᱚᱦᱚᱭ ᱫᱚ, ᱛᱤᱱᱟᱹᱜ ᱜᱚᱱᱰᱟ ᱵᱤᱱ ᱛᱩᱫᱟ ᱩᱱᱟᱹᱜ ᱜᱟᱱ ᱜᱚᱱᱰᱟ ᱨᱚᱦᱚᱭ ᱪᱟᱵᱟ ᱠᱟᱛᱮᱫ, ᱢᱟᱱᱮ ᱢᱩᱱᱤᱥ ᱠᱚᱣᱟᱜ ᱪᱷᱩᱴᱤ ᱢᱟᱱᱮ ᱟᱯᱮ ᱥᱮᱫ ᱫᱚ ᱚᱠᱟ ᱞᱮᱠᱟ ᱢᱟᱱᱮ ᱡᱟᱦᱟᱸ ᱛᱤᱨᱮᱜᱮ ᱚᱱᱮ ᱚᱱᱠᱟ ᱴᱟᱹᱭᱤᱢ ᱨᱮ ᱫᱚᱥᱴᱟ ᱠᱚ ᱪᱟᱞᱟᱜᱼᱟ ᱛᱚ ᱚᱱᱠᱟ, ᱮᱜᱟᱨᱚᱴᱟ ᱵᱟᱨᱚᱴᱟ ᱮᱠᱴᱟ ᱫᱩᱴᱟ ᱨᱮᱠᱚ ᱦᱤᱡᱩᱜᱼᱟ᱾
ᱦᱮᱸ ᱟᱞᱮ ᱥᱮᱫ ᱫᱚ, ᱟᱞᱮᱥᱮᱫ ᱫᱚ ᱚᱱᱠᱟ ᱫᱚᱥᱴᱟ ᱢᱟᱱᱮ ᱟᱴᱴᱟ ᱱᱚᱴᱟ ᱥᱮᱫ ᱠᱚ ᱞᱟᱜᱟᱜᱼᱟ ᱟᱫᱚ ᱢᱟᱱᱮ, ᱛᱤᱠᱤᱱ ᱵᱮᱲᱟ ᱢᱤᱫ ᱫᱷᱟᱣ ᱡᱚᱢ ᱵᱟᱲᱟ ᱠᱟᱛᱮᱫ, ᱡᱤᱨᱟᱹᱣ ᱠᱟᱛᱮᱜ ᱟᱨᱚ ᱢᱤᱫ ᱫᱷᱟᱣ ᱠᱚ ᱞᱟᱜᱟᱜᱼᱟ ᱮᱠᱵᱟᱨᱮ ᱪᱟᱨᱴᱟ ᱨᱮᱠᱚ ᱪᱷᱩᱴᱤᱜᱼᱟ᱾
ᱛᱟᱦᱞᱮ ᱜᱚᱝᱠᱮ ᱟᱯᱮ ᱥᱮᱫ ᱫᱚ ᱱᱚᱣᱟ ᱜᱟᱱᱰᱟ ᱦᱤᱥᱟᱹᱵ ᱫᱚ ᱵᱟᱝ ᱡᱟᱦᱟᱸ ᱱᱚᱣᱟ ᱥᱩ ᱞᱚ ᱜᱚᱸᱰᱟᱢ ᱛᱩᱜ ᱠᱮᱫᱟ ᱥᱩᱞᱚ ᱜᱚᱸᱰᱟ ᱨᱚᱦᱚᱭ ᱠᱟᱛᱮᱫ ᱪᱷᱩᱴᱤ᱾
ᱚᱦᱚᱸᱜ-ᱚᱦᱚᱸᱜ ᱚᱱᱠᱟ ᱫᱚ ᱵᱟᱝ ᱟᱞᱮ ᱥᱮᱫ ᱫᱚ᱾
ᱛᱟᱦᱚᱞᱮ ᱜᱚᱝᱠᱮ ᱚᱱᱛᱮ ᱫᱚ ᱨᱚᱦᱚᱭ ᱠᱚᱨᱮ ᱱᱟᱜ, ᱚᱠᱟ ᱞᱮᱠᱟ ᱯᱮ ᱮᱢᱟ ᱠᱚᱣᱟ ᱜᱚᱱᱚᱝ᱾
ᱟᱞᱮ ᱜᱚᱱᱚᱝ ᱞᱮ ᱮᱢᱟ ᱠᱚᱣᱟ ᱚᱱᱛᱮ ᱫᱚ ᱦᱩᱭᱩᱜ ᱠᱟᱱᱟ᱾ ᱯᱨᱚᱛᱤᱴᱤ ᱢᱩᱞᱭᱟᱹ ᱨᱮ ᱢᱟᱱᱮ ᱪᱟᱨᱥᱚ ᱴᱟᱠᱟ ᱠᱟᱛᱮᱫ ᱠᱚ ᱛᱤᱱᱥᱚ ᱪᱟᱨᱥᱚ ᱚᱱᱠᱟ ᱜᱮᱠᱚ ᱮᱢᱟ ᱠᱚᱣᱟ᱾
ᱟᱪᱪᱷᱟ ᱟᱪᱪᱷᱟ ᱦᱮᱸ ᱜᱚᱢᱠᱮ ᱦᱮᱸ ᱟᱞᱮ ᱫᱚ ᱜᱚᱢᱠᱮ ᱠᱚᱢ ᱜᱮ ᱡᱮᱢᱚᱱ, ᱟᱞᱮ ᱫᱚ ᱢᱟᱱᱮ ᱵᱮᱥᱤ ᱜᱷᱟᱹᱲᱤᱡ ᱵᱟᱵᱚ ᱠᱟᱹᱢᱤᱭᱟ ᱛᱚ ᱱᱚᱣᱟ ᱫᱚᱥᱴᱟ ᱨᱮ ᱡᱩᱫᱤ ᱠᱚ ᱪᱟᱞᱟᱣᱮᱱᱟ ᱮᱜᱟᱨᱚᱴᱟ ᱵᱟᱨᱚᱴᱟ ᱮᱠᱴᱟ ᱚᱱᱠᱟ ᱪᱟᱨ ᱜᱷᱚᱱᱴᱟ ᱜᱟᱱ ᱠᱚ ᱠᱟᱹᱢᱤᱭᱟ᱾ ᱟᱫᱚ ᱚᱱᱮ ᱟᱫᱚ ᱟᱫᱚ ᱵᱟᱠᱚ ᱠᱟᱹᱢᱤᱭᱟ ᱚᱱᱮ ᱥᱮ ᱜᱟᱯᱟ ᱟᱫᱚ ᱟᱯᱮ ᱫᱚ ᱡᱟᱸᱦᱟᱵᱤᱱ ᱞᱟᱹᱭᱮᱫ ᱟᱹᱵᱤᱱ ᱡᱮ ᱚᱱᱮ ᱥᱮᱛᱟᱜ ᱥᱮᱛᱟᱜ ᱚᱱᱟ ᱟᱨᱦᱚ ᱚᱱᱮ ᱡᱚᱢ ᱠᱟᱛᱮᱫ ᱟᱨᱚᱸ ᱡᱤᱨᱟᱹᱣ ᱵᱟᱲᱟ ᱠᱟᱛᱮᱫ ᱟᱨᱚᱸ ᱠᱚ ᱞᱟᱜᱟᱜᱼᱟ᱾
ᱦᱮᱸ ᱦᱮᱸ ᱟᱞᱮ ᱥᱮᱫ ᱫᱚ ᱱᱚᱝᱠᱟ ᱜᱮᱛᱚ᱾
ᱦᱩᱸ ᱱᱤᱛᱚᱜ ᱫᱚ ᱚᱱᱟ ᱛᱮᱜᱮ ᱚᱱᱠᱟ ᱰᱮᱲᱥᱚ ᱫᱩᱥᱚ ᱠᱚ ᱮᱢᱟ ᱠᱚᱣᱟ᱾
ᱚ ᱟᱨ ᱟᱨ ᱪᱮᱫ ᱞᱤᱧ ᱞᱟᱹᱭᱮᱫ ᱫᱚ᱾
ᱦᱮᱸ
ᱞᱟᱹᱭ ᱫᱟᱞᱤᱧ ᱡᱮ ᱟᱯᱮ ᱥᱮᱫ ᱫᱚ ᱢᱟᱱᱮ ᱪᱮᱫᱠᱟ ᱢᱟᱱᱮ ᱠᱟᱢᱤ ᱠᱚ ᱢᱩᱞᱭᱚ ᱠᱚ ᱞᱟᱜᱟᱣ ᱠᱚᱣᱟ? ᱩᱱᱠᱩ ᱫᱚ ᱪᱮᱫᱠᱟ ᱢᱟᱱᱮ ᱡᱚᱢᱟᱜ ᱫᱚᱠᱚ ᱤᱫᱤ ᱛᱚᱨᱟ ᱡᱚᱝᱟ ᱥᱮ ᱮᱢᱟ ᱠᱚᱣᱟ ᱠᱚ ᱚᱱᱮ ᱢᱟᱱᱮ ᱚᱠᱚᱭᱮ ᱞᱟᱜᱟᱣ ᱟᱠᱟᱫ ᱠᱚᱣᱟ᱾
ᱦᱮᱸ ᱦᱮᱸ ᱡᱟᱸᱦᱟᱭ ᱦᱚᱭ ᱱᱩᱭ ᱡᱟᱸᱦᱟᱭ ᱞᱟᱜᱟᱣ ᱠᱟᱫ ᱠᱚᱣᱟᱭ ᱩᱱᱤ ᱜᱮ᱾ ᱟᱞᱮ ᱥᱮᱫ ᱫᱚ ᱡᱚᱢᱟᱜ ᱫᱚ ᱚᱱᱮ ᱠᱷᱟᱹᱡᱟᱹᱲᱤ ᱟᱨ ᱪᱚᱯ ᱠᱚ ᱮᱢᱟ ᱠᱚᱣᱟ᱾ ᱟᱨ ᱢᱮ ᱥᱮ ᱥ ᱥᱮᱛᱟᱜ ᱩᱛᱟᱹᱨ ᱨᱮᱢᱟ ᱵᱟᱝ ᱵᱟᱠᱚ ᱪᱟᱞᱟᱜ ᱠᱟᱱᱟ, ᱚᱱᱠᱟ᱾ ᱦᱩᱸ ᱟᱴ ᱱᱚᱴ ᱫᱚᱥᱴᱟ ᱥᱮᱫ ᱠᱚ ᱪᱟᱞᱟᱜᱼᱟ, ᱫᱟᱠᱟ ᱠᱚ ᱡᱚᱢ ᱠᱟᱛᱮᱜ᱾
ᱟᱨ ᱚᱱᱠᱟ ᱮᱜᱟᱨᱚᱴᱟ ᱵᱟᱨᱳᱚᱴᱟ ᱮᱠᱴᱟ ᱩ ᱫᱩᱴᱟ ᱢᱟᱱᱮ ᱪᱷᱩᱴᱤ᱾ ᱢᱤᱫ ᱜᱷᱟᱹᱲᱤ ᱞᱟᱦᱟ ᱨᱮ ᱠᱷᱟᱹᱡᱟᱹᱲᱤ ᱠᱚᱠᱚ ᱤᱫᱤ ᱭᱟᱠᱚᱣᱟ ᱪᱚᱯ ᱠᱚ ᱟᱫᱚ ᱚᱱᱟ ᱫᱚ ᱚᱸᱰᱮ ᱦᱚᱸᱠᱚ ᱡᱚᱢᱟ ᱟᱨ ᱵᱟᱠᱷᱟᱱ ᱫᱚ ᱚᱲᱟᱜ ᱨᱮᱸᱦᱚ ᱟᱫᱚ ᱚᱱᱟ ᱫᱚ ᱟᱫᱚ᱾ ᱩᱱ ᱫᱚ ᱟᱫᱚ ᱮᱢ ᱠᱟᱛᱮᱫ ᱫᱚ ᱟᱫᱚ ᱵᱟᱠᱚ ᱠᱟᱹᱢᱤᱭᱟ ᱚᱱᱟᱫᱚ ᱪᱷᱩᱴᱤ ᱩᱛᱟᱹᱨ᱾
ᱦᱮᱸ ᱟᱞᱮ ᱥᱮᱫ ᱦᱚᱸ ᱚᱱᱠᱟ ᱜᱮ, ᱟᱨᱤᱧ ᱟᱸᱡᱚᱢ ᱵᱟᱲᱟ ᱠᱟᱫᱟ ᱡᱮ ᱢᱟᱱᱮ ᱦᱩᱲᱩ ᱨᱚᱦᱚᱭ ᱠᱚ ᱪᱟᱵᱟ ᱞᱮᱱᱠᱷᱟᱱ᱾ ᱢᱩᱪᱟᱹᱫ ᱨᱮ ᱟᱹᱰᱤ ᱦᱚᱲ ᱚᱱᱠᱟ ᱢᱟᱱᱮ ᱡᱤᱞ ᱫᱟᱠᱟ ᱠᱟᱛᱮᱫ ᱠᱚ ᱵᱤᱫᱟᱹᱭ ᱠᱚ ᱢᱟᱱᱮ ᱞᱟᱥ ᱢᱩᱪᱟᱹᱫ ᱡᱷᱚᱛᱚ ᱨᱚᱦᱚᱭ ᱪᱟᱵᱟᱜ ᱮᱱᱠᱷᱟᱱ, ᱟᱯᱮ ᱥᱮᱫ ᱫᱚ ᱪᱮᱫᱠᱟ?
ᱟᱞᱮ ᱥᱮᱫ ᱦᱚᱸ ᱜᱚᱢᱠᱮ ᱚᱱᱟ ᱫᱚ ᱢᱮᱱᱟᱜ ᱜᱮᱭᱟ, ᱢᱟᱱᱮ ᱡᱟᱸᱦᱟᱭᱟᱜ ᱦᱳᱭ ᱚᱱᱠᱟ ᱜᱮ ᱡᱟᱸᱦᱟ ᱵᱤᱱ ᱞᱟᱹᱭ ᱮᱫᱟ ᱦᱩᱲᱩ ᱨᱚᱦᱚᱭ᱾ ᱩ ᱯᱩᱨᱟᱹ ᱢᱩᱪᱟᱹᱫ ᱠᱟᱛᱮᱜ, ᱩᱱ ᱦᱤᱞᱳᱜ ᱫᱚ ᱟᱞᱮ ᱥᱮᱫ ᱦᱚᱸᱠᱚ ᱡᱤᱞ ᱫᱟᱠᱟᱭᱟ ᱟᱨ ᱩᱱ ᱩ ᱩ ᱩᱱᱤᱞᱚᱜ ᱫᱚ ᱡᱟᱸᱦᱟ ᱢᱩᱱᱤᱥ ᱩᱱᱠᱩ ᱦᱚᱸᱞᱮ ᱡᱚᱢ ᱦᱚᱪᱚ ᱠᱚᱣᱟ᱾
ᱦᱮᱸ ᱟᱞᱮ ᱦᱚᱸ ᱚᱝᱠᱟ ᱜᱮ᱾
ᱟᱨ ᱵᱟᱠᱷᱟᱱ ᱫᱚ
ᱟᱨ ᱞᱤᱧ ᱞᱟᱹᱭᱫᱟ ᱦᱟᱱᱮ ᱤᱭᱟᱹ ᱥᱮᱫ ᱞᱤᱧ ᱪᱟᱞᱟᱣ ᱞᱮᱱᱟ ᱢᱤᱫ ᱫᱷᱟᱣ᱾ ᱦᱮᱸ ᱵᱤ ᱵᱤᱞᱟᱹᱛ ᱥᱮᱫ, ᱵᱤᱞᱟᱹᱛ ᱫᱤᱥᱚᱢ ᱵᱮᱱ ᱟᱸᱡᱚᱢ ᱟᱠᱟᱫᱟ ᱛᱚ?
ᱦᱮᱸ
ᱚᱠᱟᱥᱮᱫ ᱯᱮ ᱫᱷᱟᱣ ᱠᱚ ᱪᱟᱥ ᱜᱮᱭᱟ, ᱟᱵᱚ ᱱᱚᱛᱮ ᱢᱟ ᱵᱟᱨ ᱫᱷᱟᱣ ᱜᱮᱠᱚ ᱪᱟᱥ ᱜᱮᱭᱟ᱾ ᱟᱯᱮ ᱫᱚ ᱛᱤᱱ ᱫᱷᱟᱣ ᱯᱮ ᱪᱟᱥ ᱜᱮᱭᱟ?
ᱟᱞᱮ ᱫᱚ ᱜᱚᱢᱠᱮ ᱢᱤᱫ ᱫᱷᱟᱣ᱾
ᱚ ᱟᱞᱮ ᱱᱚᱛᱮ ᱢᱟ ᱵᱟᱨ ᱫᱷᱟᱣ ᱜᱮᱠᱚ ᱪᱟᱥ ᱜᱮᱭᱟ ᱾ ᱟᱨ ᱦᱟᱱᱮ ᱤᱭᱟᱹ ᱥᱮᱫ ᱫᱚᱧ ᱟᱸᱡᱚᱢ ᱟᱠᱟᱫᱟ ᱵᱤᱞᱟᱹᱛ ᱫᱤᱥᱚᱢ ᱥᱮᱫ ᱫᱚ ᱯᱮ ᱫᱷᱟᱣ ᱠᱚ ᱪᱟᱥᱟ ᱾
ᱦᱮᱸ
ᱟᱸᱡᱚᱢ ᱵᱟᱲᱟ ᱠᱟᱫᱟ ᱵᱤᱱ ᱥᱮ ᱵᱟᱝ᱾
ᱵᱟᱝ ᱵᱟᱝ ᱟᱹᱞᱤᱧ ᱫᱚᱞᱤᱧ ᱵᱟᱲᱟᱭᱟ ᱵᱟᱨ ᱫᱷᱟᱣ᱾
ᱚ ᱵᱟᱨ ᱫᱷᱟᱣ᱾
ᱦᱮᱸ
ᱟᱨ ᱚᱱᱛᱮ ᱱᱟᱜ ᱢᱤᱫᱴᱮᱱ